ᱟᱸᱡᱚᱢᱚᱜ ᱠᱟᱱᱟ᱾
ᱦᱮᱸ ᱨᱚᱲ ᱟᱸᱡᱚᱢᱚᱜ ᱠᱟᱱᱟ᱾
ᱟᱪᱪᱷᱟ ᱪᱮᱫ ᱮᱢ ᱪᱤᱠᱟᱹᱭ ᱫᱟ ᱱᱤᱛᱚᱜ?
ᱦᱳᱭ ᱱᱤᱛᱚᱜ ᱤᱧ ᱫᱩᱲᱩᱵ ᱟᱠᱟᱱᱟ᱾ ᱟᱢ ᱫᱚ ᱪᱮᱜ ᱮᱢ ᱪᱤᱠᱟᱹᱭᱫᱟ?
ᱤᱧ ᱦᱚᱸᱧ ᱫᱩᱲᱩᱜ ᱟᱠᱟᱱᱟ᱾
ᱟᱪᱪᱷᱟ ᱛᱮᱦᱮᱧ ᱫᱩᱧ ᱞᱟᱹᱭ ᱫᱟ ᱱᱤᱛᱚᱜ ᱫᱚ ᱟᱞᱟᱝ᱾ ᱪᱟᱥᱵᱟ ᱛᱮᱫ ᱞᱟᱝ ᱨᱚᱯᱚᱫ ᱚᱲᱮ ᱚᱨᱯᱟᱛᱮᱞᱟᱝ ᱜᱟᱞᱢᱟᱨᱟᱜᱼᱟ ᱟᱨ ᱱᱚᱣᱟ ᱪᱟᱥᱵᱟᱥ ᱢᱚᱫᱽᱫᱷᱮ ᱨᱮᱫᱚ
ᱡᱚᱠᱷᱚᱱ ᱟᱯᱮᱭᱟᱜ ᱫᱤᱥᱚᱢ ᱫᱚ ᱱᱟᱢᱟᱞ ᱫᱤᱥᱚᱢ ᱠᱟᱱᱟ, ᱱᱟᱢᱟᱞ ᱫᱤᱥᱚᱢ ᱫᱚ᱾ ᱟᱹᱞᱩ ᱪᱟᱥ ᱠᱚᱦᱚᱸ ᱦᱩᱭᱩᱜᱼᱟ᱾ ᱦᱮᱸ ᱥᱮ ᱟᱹᱞᱩ ᱪᱟᱥ ᱦᱩᱭᱩᱜ ᱟᱥᱮ ᱵᱟᱝ ᱱᱚᱣᱟ ᱠᱟ ᱟᱯᱮ ᱫᱤᱥᱚᱢ ᱥᱮᱜ ᱦᱩᱭᱩᱜᱼᱟ᱾
ᱦᱮᱸ ᱟᱞᱮ ᱥᱮᱜ ᱫᱚ ᱢᱚᱴᱟᱢᱩᱴᱤ ᱟᱞᱩ ᱪᱟᱥ ᱫᱚ ᱦᱩᱭᱩᱜ ᱜᱮᱭᱟ᱾
ᱟᱞᱮ ᱥᱮᱫ ᱦᱚᱸ ᱟᱹᱞᱩ ᱪᱟᱥ ᱫᱚ ᱦᱩᱭᱩᱜᱼᱟ ᱟᱫᱚ ᱩᱱᱟᱹᱜ ᱟᱞᱮᱫᱚ ᱡᱟᱦᱟᱸ ᱵᱤᱨ ᱫᱤᱥᱚᱢ ᱠᱚᱨᱮᱜ ᱟᱞᱩ ᱪᱟᱥ ᱡᱟᱦᱟᱸ ᱠᱷᱮᱛ ᱠᱚᱫᱚ ᱢᱟᱱᱮ ᱩᱥᱩᱞ ᱰᱷᱤᱯᱤ ᱧᱚᱜ ᱜᱮᱭᱟ ᱛᱚ ᱢᱟᱱᱮ ᱩᱱᱟᱹᱜ ᱫᱚ ᱟᱹᱞᱩ ᱪᱟᱥ ᱡᱳᱜᱜᱚ ᱠᱷᱮᱛ ᱫᱚ ᱵᱟᱝ ᱠᱟᱱᱟ ᱠᱤᱱᱛᱩ ᱛᱟᱣ ᱟᱹᱞᱩ ᱪᱟᱥ ᱫᱚ ᱨᱚᱦᱚᱭ ᱟᱹᱞᱩ ᱠᱚᱫᱚ ᱦᱳᱭᱳᱜ ᱜᱮᱭᱟ᱾
ᱛᱟᱦᱚᱞᱮ ᱢᱤᱫᱴᱟᱝ ᱟᱹᱞᱩ ᱪᱟᱥ ᱠᱚᱨᱛᱮ ᱜᱮᱞᱮ
ᱮᱸ ᱯᱳᱹᱭᱞᱳ ᱤᱛᱟᱹ ᱫᱚᱨᱠᱟᱨ ᱛᱟᱦᱞᱮ ᱤᱛᱟᱹ ᱫᱚ ᱚᱠᱟ ᱠᱷᱚᱱ ᱠᱚ ᱡᱚᱜᱟᱲᱟ ᱥᱮ ᱤᱛᱟᱹ ᱡᱚᱜᱟᱲ ᱥᱟᱶᱛᱮ ᱦᱟᱥᱟ ᱪᱤᱠᱟ ᱠᱟᱛᱮᱜ ᱠᱚ ᱛᱮᱭᱟᱨᱟ ᱚᱱᱟ ᱢᱟᱥᱮ ᱠᱟᱹᱴᱤᱡ ᱞᱟᱹᱭ ᱛᱟᱞᱟᱝ ᱢᱮ᱾
ᱟᱨ ᱪᱮᱛᱟᱱ ᱞᱟᱝ ᱵᱟᱜᱟᱜᱼᱟ᱾ ᱟᱞᱩ ᱪᱟᱥ ᱫᱚ ᱢᱚᱴᱟ ᱢᱩᱴᱤ ᱛᱟᱦᱚᱞᱮ ᱟᱹᱞᱩ ᱪᱟᱥ ᱤᱫᱤ ᱠᱟᱛᱮᱜ ᱜᱮ ᱵᱟᱲᱟᱭ ᱥᱟᱱᱟᱭᱮᱫ ᱚᱱᱮ ᱪᱮᱫ ᱞᱮᱠᱟᱛᱮ ᱟᱹᱞᱩ ᱠᱚᱠᱚ ᱪᱟᱥᱟ ᱥᱮ ᱪᱮᱫ
ᱦᱮᱸ ᱞᱟᱹᱭ ᱢᱮ ᱚᱱᱟ ᱤᱫᱤ ᱠᱟᱛᱮ ᱜᱮ?
ᱟᱹᱞᱩ ᱪᱟᱥ ᱫᱚ ᱢᱚᱴᱟ ᱢᱩᱴᱤ ᱟᱹᱞᱩ ᱫᱚ ᱦᱩᱭᱩᱜ ᱠᱟᱱᱟ ᱨᱟᱵᱟᱝ ᱫᱤᱱ ᱨᱮᱱᱟᱜ ᱯᱷᱚᱥᱚᱞ ᱠᱟᱱᱟ᱾ ᱱᱚᱣᱟ ᱟᱹᱞᱩ ᱨᱮᱱᱟᱜ ᱫᱚ ᱵᱤᱥᱮᱥ ᱩᱱᱚᱛᱚᱢᱚ ᱢᱟᱱᱮ ᱯᱨᱚᱫᱷᱟᱱ ᱢᱤᱫᱴᱮᱱ ᱵᱷᱟᱨᱚᱛ ᱨᱮᱱᱟᱜ ᱢᱤᱫᱴᱟᱝ, ᱢᱤᱫᱴᱮᱱ ᱯᱷᱚᱥᱚᱞ ᱠᱟᱱᱟ᱾ ᱱᱚᱣᱟ ᱨᱮᱫᱚ, ᱥᱚᱨᱚᱠᱚᱨᱟ ᱯᱨᱚᱴᱤᱱ ᱵᱷᱤᱴᱟᱢᱤᱱ ᱥᱤ ᱦᱚᱱᱤᱡ ᱞᱚᱵᱚ ᱚᱱᱟ ᱢᱟᱱᱮ ᱩᱯᱚᱠᱚᱨᱚᱱ ᱠᱚ ᱧᱮᱞ ᱧᱟᱢᱚᱜᱼᱟ ᱟᱨᱠᱤ
ᱟᱪᱪᱷᱟ
ᱚᱱᱟ ᱨᱮᱱ ᱱᱚᱣᱟ ᱟᱹᱞᱩ ᱪᱟᱥ ᱨᱮ, ᱢᱚᱴᱟᱢᱩᱴᱤ ᱚᱱᱟ ᱨᱮᱱᱟᱜ ᱟᱫᱚᱨᱥᱚ ᱛᱟᱯᱢᱟᱛᱨᱟ ᱫᱚ ᱦᱩᱭᱩᱜ ᱠᱟᱱᱟ ᱯᱚᱱᱨᱚ ᱠᱷᱚᱱ ᱯᱚᱸᱪᱤᱥ ᱰᱤᱜᱨᱤ, ᱢᱟᱱᱮ ᱥᱮᱞᱥᱤᱭᱟᱥ ᱛᱯᱢᱟᱛᱨᱟ ᱛᱟᱦᱮᱸ ᱫᱚᱨᱠᱟᱨ᱾
ᱱᱚᱣᱟ ᱫᱚ ᱚᱛᱤᱨ ᱢᱟᱱᱮ ᱵᱮᱥᱤ ᱛᱟᱯᱢᱟᱛᱨᱟ ᱨᱮᱫᱚ ᱱᱚᱣᱟ ᱟᱹᱞᱩ ᱪᱟᱥ ᱫᱚ ᱵᱟᱭ ᱦᱩᱭᱩᱜᱼᱟ᱾ ᱱᱚᱣᱟᱛᱚ ᱥᱟᱫᱷᱟᱨᱚᱱᱚᱛᱚ ᱧᱮᱞ ᱜᱟᱱᱚᱜᱼᱟ ᱢᱟᱱᱮ ᱵᱟᱹᱞᱤ ᱦᱟᱥᱟ ᱨᱮ ᱵᱮᱥᱤ ᱵᱷᱟᱜᱮ ᱪᱟᱥᱚᱜᱼᱟ ᱟᱞᱩ᱾ ᱟᱹᱞᱩ ᱪᱟᱥ ᱫᱚ ᱯᱨᱚᱛᱷᱚᱢ ᱯᱳᱭᱞᱳ ᱨᱮᱫᱚ ᱡᱟᱦᱟᱸ ᱟᱢ ᱛᱮᱭᱟᱨ ᱦᱩᱭᱩᱜ ᱛᱟᱢᱟ, ᱵᱟᱹᱫ ᱢᱳᱴᱟᱢᱩᱴᱤ ᱯᱮ ᱛᱷᱮᱠᱮ ᱯᱩᱱ ᱫᱷᱟᱣ ᱴᱮᱠᱴᱟᱨ ᱛᱮ ᱪᱟᱥ ᱦᱩᱭᱩᱜ ᱛᱟᱢ
ᱚ ᱢᱟᱱᱮ ᱯᱩ ᱥᱤ ᱱᱮᱛᱟᱨ ᱫᱚ ᱴᱨᱟᱠᱴᱟᱨ ᱠᱚ ᱦᱮᱡ ᱠᱟᱱᱟ ᱴᱨᱟᱠᱴᱟᱨ ᱛᱮ ᱥᱤ ᱞᱟᱹᱦᱩᱫ ᱦᱩᱭᱩᱜᱼᱟ᱾
ᱦᱮᱸ
ᱪᱟᱥ ᱠᱟᱛᱮᱜ ᱟᱨᱦᱚᱸ ᱱᱚᱣᱟ ᱵᱷᱟᱜᱮ ᱞᱮᱠᱟ ᱦᱟᱥᱟ ᱠᱚ ᱥᱚᱢᱟᱱ ᱦᱩᱭᱩᱜ ᱛᱟᱢᱟ᱾ ᱟᱨ ᱦᱟᱥ ᱱᱟᱜ ᱟᱵᱚᱨᱡᱚᱱᱟ ᱠᱚ ᱵᱟᱭ ᱛᱟᱦᱮᱱ ᱢᱟ ᱢᱟᱱᱮ ᱟᱹᱰᱤ ᱦᱟᱥᱟ ᱨᱮ ᱧᱮᱞ ᱧᱟᱢᱚᱜᱼᱟ, ᱢᱟᱱᱮ ᱫᱚᱢᱮ ᱜᱷᱟᱥ ᱠᱚ ᱛᱟᱨᱯᱚᱨ ᱢᱟᱱᱮ ᱜᱷᱟᱥ ᱠᱚ ᱛᱟᱦᱮᱱᱟ ᱟᱹᱰᱤ ᱵᱟᱨ ᱨᱚᱠᱚᱢ ᱟᱵᱚᱨᱡᱚᱱᱟ ᱠᱚ ᱛᱟᱦᱮᱱᱟ ᱚᱱᱟ ᱠᱚ ᱡᱮᱢᱚᱱ ᱵᱟᱭ ᱛᱟᱦᱮᱱ ᱢᱟ᱾ ᱚᱱᱟ ᱥᱟᱶᱛᱮ ᱵᱟᱹᱫᱽ ᱨᱮ ᱵᱟᱹᱫᱽ ᱨᱮᱱᱟᱜ ᱦᱟᱥᱟ ᱨᱮ ᱡᱮᱢᱚᱱ ᱡᱳᱭᱵᱚ ᱡᱚᱭᱵᱚ ᱥᱟᱨ ᱢᱟᱱᱮ ᱜᱩᱨᱤᱡ ᱮᱢᱟᱱ ᱠᱚ ᱡᱮᱢᱚᱱ ᱵᱷᱟᱜᱤ ᱵᱷᱟᱵᱛᱮ ᱛᱟᱦᱮᱱ ᱢᱟ᱾
ᱟᱪᱪᱷᱟ ᱟᱫᱚ ᱤᱛᱟᱹ ᱫᱚ ᱚᱠᱟ ᱠᱷᱚᱱᱮᱢ ᱧᱟᱢᱟ ᱡᱩᱫᱤ ᱟᱯᱮ ᱫᱤᱥᱚᱢ ᱥᱮᱫ ᱫᱚ ᱤᱛᱟᱹ ᱚᱠᱟ ᱨᱮᱠᱚ ᱧᱟᱢᱟ?
ᱤᱛᱟ ᱫᱚ ᱤᱛᱟᱹ ᱫᱚ ᱦᱤᱡᱩᱜᱼᱟ ᱚᱱᱟ ᱠᱚᱫᱚ ᱵᱟᱭᱨᱮ ᱥᱮᱫ ᱠᱷᱚᱱ ᱢᱚᱴᱟᱢᱩᱴᱤ ᱯᱟᱧᱡᱟᱵᱽ ᱮᱱᱛᱮ ᱨᱟᱡᱚᱥᱛᱷᱟᱱ ᱚᱱᱟ ᱥᱮᱟᱭᱤᱴ ᱠᱷᱚᱱ ᱦᱤᱡᱩᱜᱼᱟ ᱤᱛᱟᱹ ᱠᱚᱫᱚ᱾ ᱤᱛᱟᱹ ᱠᱚ ᱦᱮᱡ ᱠᱟᱛᱮ ᱱᱚᱸᱰᱮ ᱵᱮᱵᱽᱥᱟᱫᱟᱨ ᱴᱷᱮᱱ ᱠᱷᱚᱱ ᱠᱤᱨᱤᱧ ᱦᱩᱭᱩᱜᱼᱟ ᱢᱚᱴᱟᱢᱩᱴᱤ ᱚᱸᱰᱮ ᱠᱷᱚᱱ ᱥᱚᱝᱜᱨᱚᱦᱚ ᱠᱟᱛᱮᱫ ᱟᱫᱚ ᱚᱱᱟ ᱠᱚ ᱪᱟᱥ ᱫᱚ ᱦᱩᱭᱩᱜᱼᱟ᱾
ᱟᱪᱪᱷᱟ ᱛᱟᱦᱚᱞᱮ ᱟᱞᱩ ᱦᱟᱥᱟ ᱠᱚ ᱥᱟᱹᱛ ᱮᱱᱟ, ᱟᱹᱞᱩ ᱠᱚᱦᱚᱸ ᱪᱟᱨᱟ ᱡᱟᱦᱟᱸᱢ ᱞᱟᱹᱭ ᱠᱮᱫᱟ ᱵᱟᱭᱨᱮ ᱠᱚ ᱠᱷᱚᱱ ᱠᱚ ᱟᱹᱜᱩᱭᱟ ᱟᱪᱪᱷᱟ ᱟᱹᱞᱩ ᱛᱟᱦᱚᱞᱮ ᱱᱚᱣᱟ ᱟᱞᱩ ᱟᱹᱞᱩ ᱫᱚ ᱢᱤᱫᱴᱟᱝ ᱜᱚᱴᱟ ᱟᱹᱞᱩ ᱜᱮ ᱟᱹᱞᱩ ᱫᱚ ᱛᱟᱦᱚᱞᱮ ᱜᱚᱴᱟᱞ ᱜᱚᱴᱟᱞ ᱠᱚ ᱵᱤᱫᱟ ᱥᱮ ᱠᱚ ᱜᱮᱫᱟ?
ᱟᱹᱞᱩ ᱫᱚ ᱦᱩᱭᱩᱜᱼᱟ ᱟᱹᱞᱩ ᱨᱮᱱᱟᱜ ᱳᱡᱚᱱ ᱛᱟᱦᱮᱱᱟ ᱡᱟᱦᱟᱸ ᱟᱹᱞᱩ ᱡᱟᱦᱟᱸ ᱟᱹᱞᱩ ᱵᱤᱡ ᱦᱩᱭᱩᱜᱼᱟ ᱚᱱᱟ ᱟᱞᱩ ᱨᱮᱱᱟᱜ ᱵᱤᱡ ᱨᱮᱱᱟᱜ ᱳᱡᱚᱱ ᱫᱚ ᱦᱩᱭᱩᱜᱼᱟ ᱢᱚᱴᱟᱢᱩᱴᱤ ᱛᱤᱨᱤᱥ ᱠᱷᱚᱱ ᱯᱚᱧᱪᱟᱥ ᱜᱨᱟᱢ ᱚᱱᱟ ᱥᱟᱶᱛᱮ ᱚᱱᱟ ᱟᱹᱞᱩ ᱨᱮ ᱟᱹᱞᱩ ᱨᱮ ᱵᱟᱨᱭᱟ ᱯᱮᱭᱟ ᱢᱟᱱᱮ ᱚᱝᱠᱩᱨᱤᱛᱚᱜ ᱢᱟ ᱯᱚᱝ ᱛᱟᱦᱮᱱ ᱢᱟ᱾
ᱦᱩᱸ
ᱚᱱᱟ ᱥᱟᱶᱛᱮ ᱩᱱᱱᱚᱛᱚ ᱡᱟᱛ ᱨᱮᱱᱟᱜ ᱢᱟᱱᱮ ᱵᱤᱪ ᱠᱚᱦᱚᱸ ᱧᱮᱞ ᱧᱟᱢᱚᱜᱼᱟ᱾ ᱩᱱᱱᱚᱛᱚ ᱡᱟᱛ ᱨᱮᱱᱟᱜ ᱚᱱᱟ ᱪᱚᱱᱫᱨᱚᱢᱩᱠᱷᱤ ᱯᱩᱠᱷᱨᱟᱡᱽ ᱮᱢᱟᱱ ᱠᱚ ᱟᱨᱠᱤ᱾ ᱵᱷᱟᱨᱚᱛ ᱨᱮ ᱧᱮᱞᱮᱫ ᱠᱷᱟᱱ ᱧᱮᱞ ᱧᱟᱢᱚᱜᱼᱟ ᱚᱠᱴᱳᱵᱚᱨ ᱠᱷᱚᱱ ᱱᱚᱵᱷᱮᱢᱵᱚᱨ ᱢᱟᱥ ᱵᱷᱤᱛᱤᱨ ᱨᱮ ᱟᱹᱞᱩ ᱪᱟᱥ ᱞᱮᱠᱷᱟᱱ ᱢᱤᱫᱴᱟᱝ ᱩᱯᱚᱡᱩᱠᱛᱚ ᱥᱚᱢᱚᱭ ᱠᱟᱱᱟ᱾
ᱟᱪᱪᱷᱟ ᱛᱟᱦᱚᱞᱮ ᱟᱹᱞᱩ ᱫᱚ ᱚᱱᱠᱟ ᱠᱟᱛᱮᱫ ᱠᱚ ᱨᱚᱦᱚᱭᱟ ᱟᱪᱪᱷᱟ ᱟᱹᱞᱩ ᱫᱚ
ᱱᱤᱛᱚᱜ ᱜᱮᱫ ᱠᱚᱦᱚᱸ ᱠᱟᱹᱢᱤ ᱦᱩᱭ ᱮᱱᱟ ᱥᱟᱶᱛᱮ ᱡᱚᱠᱷᱚᱱ ᱱᱚᱣᱟ ᱟᱹᱞᱩ ᱵᱷᱩᱲᱟᱹ ᱠᱚ ᱛᱮᱭᱟᱨᱟ ᱟᱞᱮ ᱫᱤᱥᱚᱢ ᱥᱮᱫ ᱤᱧ ᱧᱮᱞ ᱠᱟᱫ ᱵᱷᱩᱲᱟᱹ ᱫᱚ ᱟᱞᱮ ᱥᱮᱱᱟᱜ ᱵᱷᱩᱲᱟᱹ ᱫᱚ ᱱᱚᱝᱠᱟᱱ ᱯᱳᱭ ᱯᱟᱸᱪ ᱪᱷᱚᱴᱤ ᱠᱚ ᱵᱷᱩᱲᱟᱹᱭᱟ, ᱛᱟᱯᱚᱨ ᱟᱨᱦᱚᱸ ᱢᱤᱫᱴᱟᱝ ᱫᱟᱜ ᱯᱟᱣᱱᱟ ᱠᱚ ᱱᱟᱞᱟ ᱠᱚ ᱫᱚᱦᱚᱭᱟ ᱟᱨᱦᱚᱸ ᱵᱷᱩᱲᱟᱹ ᱱᱚᱝᱠᱟ ᱱᱚᱝᱠᱟ ᱛᱮᱜᱮ ᱯᱩᱨᱟᱹ ᱠᱷᱮᱛ ᱜᱮ ᱢᱤᱫᱴᱟᱱ ᱵᱷᱩᱲᱟᱹ ᱥᱤᱥᱴᱮᱢ ᱢᱟᱱᱮ ᱵᱷᱩᱲᱟᱹ ᱫᱚ ᱦᱟᱥᱟ ᱠᱚ ᱢᱤᱫ ᱴᱷᱮᱱ ᱠᱚ ᱩᱥᱩᱞᱟ ᱡᱟᱦᱟᱸ ᱴᱷᱮᱱ ᱫᱚ ᱟᱹᱞᱩ ᱠᱚ ᱨᱚᱦᱚᱭᱟ᱾ ᱦᱩᱸ ᱛᱟᱨᱯᱚᱨ ᱚᱱᱟ ᱱᱚᱸᱰᱮ ᱠᱷᱚᱱ ᱟᱹᱞᱩ ᱦᱩᱭᱩᱜᱼᱟ᱾ ᱢᱟᱱᱮ ᱯᱟᱹᱭᱞᱟᱹ ᱛᱮᱫᱚ ᱡᱚᱠᱷᱚᱱ ᱠᱚ ᱨᱚᱦᱚᱭᱟ ᱥᱚᱢᱟᱱ ᱠᱷᱮᱛ ᱨᱮᱜᱮ᱾ ᱥᱚᱢᱟᱱ ᱠᱷᱮᱛ ᱨᱮᱜᱮ ᱟᱹᱞᱩ ᱠᱚ ᱢᱤᱫ ᱢᱤᱫ ᱛᱮ ᱟᱹᱞᱩ ᱠᱚ ᱪᱩᱨᱩᱡ ᱤᱫᱤ ᱠᱮᱫᱟ ᱮᱢᱱᱤ ᱦᱚᱲ ᱛᱮᱦᱚᱸ ᱠᱚᱦᱚᱸ ᱛᱳᱫ ᱠᱟᱱᱟ ᱢᱮᱥᱤᱱ ᱠᱚᱛᱮᱦᱚᱸ ᱠᱚ ᱜᱤᱰᱤ ᱠᱮᱫᱟ ᱟᱨ ᱚᱱᱟ ᱯᱚᱨ ᱠᱚ ᱱᱟᱦᱮᱞ ᱛᱮᱠᱚ ᱥᱤ ᱟᱹᱜᱩ ᱠᱮᱫᱟ ᱢᱟᱱᱮ ᱡᱟᱦᱟᱱ ᱱᱟᱦᱮᱞ ᱞᱮᱠᱟᱱ ᱡᱤᱱᱤᱥ ᱛᱮᱠᱚ ᱜᱚᱦᱚᱲ ᱤᱫᱤ ᱠᱮᱫᱟ ᱵᱷᱩᱲᱟᱹ ᱛᱮᱭᱟᱨᱚᱜᱼᱟ ᱚᱱᱠᱟ ᱠᱟᱛᱮᱫ ᱠᱚ ᱨᱚᱦᱚᱭᱟ ᱾ ᱛᱟᱦᱚᱞᱮ ᱟᱯᱮ ᱫᱤᱥᱚᱢ ᱫᱚ ᱱᱚᱣᱟ ᱫᱚᱠᱚ ᱪᱤᱠᱟᱹᱭᱟ?
ᱟᱞᱮ ᱫᱤᱥᱚᱢ ᱥᱮᱫ ᱦᱚᱸ ᱱᱚᱝᱠᱟ ᱜᱮ ᱢᱚᱴᱟᱢᱩᱴᱤ ᱵᱟᱨ ᱯᱮ ᱞᱟᱭᱤᱱ ᱠᱚ ᱨᱚᱦᱚᱭ ᱠᱮᱫᱟ ᱵᱷᱤᱲᱟᱹ ᱟᱛᱮ ᱵᱷᱩᱲᱟᱹ ᱚᱱᱟ ᱛᱟᱭᱚᱢ ᱫᱷᱩᱲᱟᱹᱣ ᱨᱮᱱᱟᱜ ᱫᱩᱨᱚᱛᱛᱚ ᱫᱚ ᱛᱟᱦᱮᱱᱟ ᱢᱚᱴᱟᱢᱩᱴᱤ ᱯᱚᱧᱪᱟᱥ ᱠᱷᱚᱱ ᱥᱟᱴ ᱥᱮᱱᱴᱤᱢᱤᱴᱟᱨ ᱜᱟᱱ᱾ ᱟᱨ ᱱᱚᱜᱼᱚᱭ ᱱᱟ ᱡᱟᱦᱟᱸ ᱠᱚ, ᱡᱟᱦᱟᱸ ᱤᱛᱟᱹ ᱛᱮᱢ ᱨᱚᱦᱚᱭᱮᱫ ᱫᱚ᱾ ᱚᱱᱟ ᱤᱛᱟᱹ ᱛᱟᱞᱟᱨᱮ ᱡᱮᱢᱚᱱ ᱜᱮᱯ ᱛᱟᱦᱮᱱ ᱢᱟ ᱯᱚᱧᱪᱟᱥ ᱠᱷᱚᱱ ᱯᱚᱧᱪᱟᱥᱤ ᱯᱚᱧᱪᱟᱥ ᱫᱚ ᱵᱟᱝ ᱯᱟᱸᱪ ᱠᱷᱚᱱ ᱥᱟᱛ ᱥᱮᱱᱴᱤᱢᱤᱴᱟᱨ᱾ ᱚᱱᱟ ᱵᱷᱩᱲᱟᱹᱣ ᱚᱱᱟ ᱚᱱᱟ ᱵᱷᱩ ᱯᱮᱭᱟ ᱯᱩᱱᱭᱟ ᱵᱷᱩᱲᱟᱹᱣ ᱛᱟᱭᱚᱢ ᱟᱨ ᱢᱤᱫᱴᱮᱱ ᱱᱟᱞᱟ ᱞᱮᱠᱟ ᱛᱟᱦᱮᱱᱟ ᱟᱢ ᱡᱟᱦᱟᱸ ᱞᱮᱠᱟᱢ ᱞᱟᱹᱭ ᱠᱮᱫᱟ᱾ ᱚᱱᱠᱟᱜᱮ ᱟᱞᱮ ᱥᱮᱫ ᱦᱚᱸ ᱱᱚᱝᱠᱟ ᱜᱮ ᱦᱩᱭᱩᱜᱼᱟ᱾
ᱟᱪᱪᱷᱟ ᱛᱟᱦᱚᱞᱮ ᱦᱚᱜᱼᱚᱭ ᱵᱷᱩᱲᱟᱹ ᱠᱟᱛᱮᱫ ᱦᱮᱸ᱾ ᱢᱟᱱᱮ ᱚᱠᱟ ᱫᱤᱥᱚᱢ ᱠᱚᱨᱮ ᱫᱚ ᱧᱮᱞ ᱠᱟᱱᱟ ᱮᱻ ᱟᱨ ᱢᱚᱴᱟ ᱠᱚ ᱵᱷᱩᱲᱟᱹᱭ ᱟᱨ ᱠᱚᱛᱮ ᱥᱮᱫ ᱫᱚ ᱱᱟᱱᱦᱟ ᱡᱮᱢᱚᱱ ᱟᱞᱮ ᱫᱤᱥᱚᱢ ᱥᱮᱫ ᱫᱚ ᱠᱟᱹᱴᱤᱡ ᱦᱤᱥᱟᱹᱵᱽ ᱢᱚᱛᱚ ᱫᱚ ᱦᱩᱰᱤᱧ ᱧᱚᱜ ᱠᱚ ᱵᱷᱩᱲᱟᱹᱭᱟ᱾ ᱟᱯᱮ ᱫᱤᱥᱚᱢ ᱥᱮᱫ ᱫᱚ ᱡᱟᱹᱱᱤᱡ ᱠᱷᱟᱱ ᱠᱟᱹᱴᱤᱡ ᱢᱟᱨᱟᱝ ᱧᱚᱜ ᱠᱚ ᱵᱷᱩᱲᱟᱹᱭᱟ᱾
ᱦᱮᱸ ᱢᱟᱨᱟᱝ ᱧᱚᱜ ᱜᱮ᱾ ᱚᱱᱟ ᱵᱷᱩᱲᱟᱹ ᱠᱚ ᱮᱢ ᱠᱟᱛᱮᱜ, ᱚᱱᱟ ᱪᱮᱛᱟᱱ ᱨᱮᱦᱚᱸ ᱟᱨᱦᱚᱸ ᱱᱟᱱᱟ ᱨᱚᱠᱚᱢ ᱢᱟᱱᱮ ᱱᱟᱱᱟ ᱨᱚᱠᱚᱢ ᱜᱟᱹᱭᱵᱤᱠᱥ
ᱢᱟᱱᱮ ᱥᱚᱵᱽᱡᱤ ᱠᱚᱦᱚᱸ ᱠᱚ ᱮᱢ ᱮᱨ ᱵᱟᱲᱟᱭ ᱜᱮᱭᱟ ᱾
ᱦᱮᱸ ᱾
ᱡᱮᱢᱚᱱ ᱮᱸ ᱠᱟᱛᱷᱟ ᱨᱤᱧ ᱞᱟᱹᱭᱫᱟ, ᱮᱸ ᱠᱚᱛ ᱫᱚ ᱵᱟᱲ ᱨᱮᱫᱚ ᱢᱩᱞᱟᱹ ᱟᱲᱟᱜ ᱠᱚ ᱨᱚᱦᱚᱭ ᱠᱮᱫᱟ ᱾
ᱦᱮᱸ ᱚᱱᱠᱟ ᱜᱮ᱾
ᱟᱪᱪᱷᱟ ᱚᱱᱟ ᱯᱚᱨ ᱫᱚ ᱟᱹᱞᱩ ᱦᱟᱨᱟᱭᱮᱱᱟ ᱾ ᱮᱸ ᱟᱹᱞᱩ ᱦᱟᱨᱟ ᱯᱚᱨ ᱟᱹᱞᱩ ᱯᱳ ᱦᱩᱭᱩᱜᱼᱟ ᱾ ᱟᱞᱮ ᱫᱤᱥᱚᱢ ᱥᱮᱫ ᱫᱚ ᱮᱸ ᱦᱟᱹᱞᱩ ᱟᱹᱞᱩ ᱠᱚ ᱯᱳᱭᱟ ᱢᱟᱱᱮ ᱯᱳᱭᱞᱳ ᱠᱚ ᱯᱳ ᱠᱮᱫ ᱛᱮ, ᱟᱨᱚ ᱚᱱᱟ ᱯᱩ ᱦᱟᱥᱟ ᱟᱨᱚ ᱟᱹᱞᱩ ᱨᱮ ᱵᱷᱩᱲᱟᱹ ᱠᱚᱨᱮ ᱠᱚ ᱨᱟᱠᱟᱵ ᱟᱫᱟ ᱾ ᱟᱨ ᱟᱯᱮ ᱫᱤᱥᱚᱢ ᱥᱮᱫ ᱫᱚᱠᱚ ᱯᱳᱭᱟ ᱥᱮ ᱵᱟᱝ ᱥᱮ ᱮᱠᱟᱞ ᱛᱮᱜᱮ ᱱᱚᱝᱠᱟ ᱯᱳ ᱥᱤᱥᱴᱮᱢ ᱠᱚᱨ ᱜᱮ ᱛᱟᱦᱮᱱᱟ?
ᱟᱞᱮ ᱥᱮᱫ ᱫᱚ ᱡᱚᱠᱷᱚᱱ ᱟᱞᱩ ᱠᱚ ᱨᱚᱦᱚᱭ ᱠᱮᱫᱟ ᱚᱱᱟ ᱡᱟᱦᱟᱸ ᱵᱷᱩᱲᱟᱹ ᱠᱚ ᱛᱮᱭᱟᱨᱟ᱾ ᱚᱱᱟ ᱫᱚ ᱢᱤᱫ ᱥᱟᱶᱛᱮ, ᱟᱫᱚ ᱠᱚ ᱟᱹᱰᱤ ᱢᱟᱨᱟᱝ ᱠᱚ ᱩᱥᱩᱞᱟ ᱾ ᱚᱱᱟ ᱩᱥᱩᱞ ᱮᱜ ᱢᱤᱫ ᱫᱷᱟᱣ ᱛᱮᱠᱚ ᱨᱟᱠᱟᱵ ᱛᱮ ᱟᱫᱚ, ᱛᱟᱨᱯᱚᱨ ᱚᱱᱟ ᱯᱚᱨᱮ ᱫᱚ ᱟᱫᱚ, ᱢᱟᱱᱮ ᱚᱱᱟ ᱦᱟᱥᱟ ᱪᱮᱛᱟᱱ ᱥᱮᱫ ᱨᱟᱠᱟᱵ ᱨᱮᱱᱟᱜ ᱟᱫᱚ ᱠᱳᱱᱚ ᱟᱫᱚ ᱵᱟᱠᱚ ᱨᱟᱠᱟᱵᱟ ᱟᱨᱠᱤ ᱾
ᱟᱪᱪᱷᱟ ᱟᱨ ᱮᱸ ᱟᱹᱞᱩ, ᱡᱚᱠᱷᱚᱱ ᱵᱚᱱ ᱪᱟᱥ ᱵᱚᱱ ᱞᱟᱹᱭ ᱮᱫᱟ, ᱟᱹᱞᱩ ᱪᱟᱥ ᱠᱷᱮᱛ ᱨᱮᱫᱚ ᱵᱚᱱ ᱧᱮᱞᱟ ᱾ ᱮᱸ ᱫᱟᱜ ᱫᱚ ᱞᱟᱜᱟᱜᱼᱟ᱾ ᱛᱟᱦᱞᱮ ᱫᱟᱜ ᱠᱚᱢ ᱠᱚᱨᱮ ᱛᱤᱱᱟᱹᱜ ᱯᱟᱣ ᱞᱟᱹᱠᱛᱤ ᱢᱮᱱᱟᱜᱼᱟ?
ᱫᱟᱜ ᱫᱚ ᱟᱹᱞᱩ ᱨᱚᱦᱚᱭ, ᱯᱚᱱᱨᱚᱠᱷᱚᱱ ᱠᱩᱲᱤ ᱫᱤᱱ, ᱯᱚᱨᱮ ᱜᱮ ᱫᱟᱜ ᱫᱚ ᱯᱟᱣ ᱦᱩᱭᱩᱜᱼᱟ ᱾ ᱢᱚᱴᱟᱢᱩᱴᱤ ᱢᱟᱥ ᱨᱮ, ᱢᱟᱥ ᱨᱮ ᱢᱤᱫ ᱫᱷᱟᱣ ᱠᱟᱛᱮᱜ ᱾ ᱯᱮᱭᱟ ᱢᱟᱥ ᱨᱮᱱᱟᱜ ᱯᱷᱚᱥᱚᱞ ᱠᱟᱱᱟ ᱛᱚ ᱾ ᱱᱚᱛᱮ ᱢᱟᱥᱨᱮ ᱢᱤᱫ ᱫᱷᱟᱣ ᱠᱟᱛᱮᱜ ᱫᱚ ᱾ ᱯᱟᱣᱟᱹᱣ ᱦᱩᱭᱩᱜ᱾
ᱛᱟᱦᱚᱞᱮ ᱱᱚᱝᱠᱟ ᱠᱟᱛᱮᱜ ᱜᱮ, ᱦᱮᱸ ᱱᱚᱝᱠᱟ ᱯᱟᱣ ᱠᱚ ᱛᱟᱞᱟ ᱛᱮᱜᱮ ᱛᱟᱦᱚᱞᱮ ᱟᱹᱞᱩ ᱠᱚᱫᱚ ᱦᱟᱨᱟᱜᱼᱟ ᱾ ᱟᱫᱚ ᱦᱟᱨᱟ ᱯᱚᱨ ᱟᱫᱚ ᱴᱷᱤᱠ ᱪᱤᱠᱟᱹᱛᱮᱢ ᱵᱩᱡᱟ ᱡᱮ ᱟᱹᱞᱩ ᱢᱤᱛ ᱢᱤᱫᱴᱟᱝ ᱯᱳᱥᱴᱤᱜ ᱟᱠᱟᱱᱟ?
ᱡᱚᱠᱷᱚᱱ ᱟᱹᱞᱩ ᱫᱟᱨ ᱨᱮᱱᱟᱜ, ᱡᱚᱠᱷᱚᱱ ᱟᱹᱞᱩ ᱫᱟᱨᱮ ᱨᱮᱱᱟᱜ ᱥᱟᱠᱟᱢ ᱡᱚᱠᱷᱚᱱ, ᱦᱟᱲᱟᱢ ᱦᱤᱡᱩᱜᱼᱟ ᱥᱮ, ᱜᱚᱥᱚᱜᱼᱟ ᱛᱚᱠᱷᱚᱱ ᱜᱮ ᱟᱫᱚ ᱵᱩᱡᱽ ᱧᱟᱢᱚᱜᱼᱟ ᱡᱮ ᱚᱱᱟ, ᱟᱹᱞᱩ ᱫᱚ ᱦᱟᱨᱟ ᱟᱠᱟᱱᱟ ᱥᱮ ᱟᱫᱚ ᱢᱟᱱᱮ ᱾ ᱞᱟ ᱜᱟᱱᱚᱜ-ᱟ᱾
ᱟᱪᱪᱷᱟ ᱞᱟ ᱨᱮᱱᱟᱜ ᱫᱚ ᱢᱮᱥᱤᱱ ᱠᱚ ᱛᱮᱭᱟᱨ ᱟᱠᱟᱱᱟ ᱥᱮ ᱱᱚᱝᱠᱟ ᱟᱱᱮ ᱡᱟᱦᱟᱸ, ᱦᱮᱸ ᱞᱟᱭᱟ ᱥᱮ ᱪᱤᱠᱟᱱ ᱵᱮᱯᱟᱨ ᱠᱟᱱᱟ,
ᱟᱵᱚ ᱱᱤᱛᱚᱜ ᱵᱷᱟᱨᱚᱛ ᱨᱮᱫᱚ ᱠᱤᱪᱷᱩᱜᱟᱱ ᱡᱟᱭᱜᱟ ᱨᱮᱫᱚ, ᱱᱟᱱᱟ ᱨᱚᱠᱚᱢ ᱢᱮᱥᱤᱱ ᱦᱚᱸ ᱛᱩᱫ ᱟᱠᱟᱱᱟ ᱾ ᱢᱮᱱᱠᱷᱟᱱ ᱟᱞᱮ ᱚᱱᱛᱮ ᱫᱚ ᱱᱮᱛᱟᱨ ᱫᱚ ᱱᱟᱦᱮᱞ ᱛᱮᱜᱮ ᱠᱚ ᱢᱟᱱᱮ ᱛᱟᱲᱟᱣ ᱛᱩᱫ ᱮᱫᱟ ᱟᱨᱠᱤ ᱾
ᱦᱩᱸ ᱟᱪᱪᱷᱟ ᱛᱟᱨᱯᱚᱨ ᱱᱚᱝᱠᱟ ᱛᱟᱞᱟ ᱛᱮᱜᱮ ᱱᱚᱣᱟ ᱴᱷᱤᱠ ᱡᱟᱦᱟᱸ ᱞᱮᱠᱟᱢ ᱞᱟᱹᱭ ᱠᱮᱫᱟ ᱾ ᱱᱚᱝᱠᱟ ᱠᱟᱛᱮᱜ ᱜᱮ ᱟᱞᱩ ᱯᱩᱥᱴᱟᱹ ᱯᱩᱥᱴᱤ ᱦᱩᱭ ᱠᱟᱱᱟ ᱛᱮᱵᱚᱱ ᱵᱩᱡᱷᱟᱹᱣᱟ ᱵᱟᱠᱷᱟᱱ, ᱠᱷᱚᱴᱨᱟᱣ ᱠᱟᱛᱮ ᱵᱚᱱ, ᱧᱮᱞ ᱫᱟᱲᱮᱭᱟᱜ ᱢᱤᱫᱴᱟᱝ ᱵᱟᱨᱭᱟᱢ ᱧᱮᱞ ᱟᱫᱟ ᱛᱚ ᱚᱱᱠᱟ ᱛᱟᱞᱟ ᱠᱟᱛᱮ ᱦᱮᱸ ᱱᱚᱣᱟ ᱟᱹᱞᱩ ᱠᱚ ᱛᱟᱲᱟᱣᱟ ᱟᱹᱞᱩ ᱛᱟᱲᱟᱣ ᱠᱟᱛᱮᱫ ᱟᱫᱚ ᱵᱚᱥᱛᱟ ᱦᱤᱥᱟᱹᱵ ᱛᱮ ᱟᱨᱦᱚᱸ ᱫᱤᱥᱚᱢ ᱫᱤᱥᱚᱢ ᱟᱛᱳ ᱟᱛᱳ ᱱᱚᱝᱠᱟ ᱠᱟᱛᱮᱜ ᱜᱮ ᱡᱚᱢᱪᱟᱥ ᱢᱟᱹᱱᱢᱤ ᱠᱚᱴᱷᱮᱱ ᱱᱚᱣᱟ ᱟᱹᱞᱩ ᱠᱚᱠᱚ ᱟᱨᱦᱚᱸ ᱪᱟᱞᱟᱜᱼᱟ ᱟᱨᱦᱚᱸ ᱡᱚᱢ ᱠᱚ ᱥᱩᱨᱩᱭᱟ᱾
ᱦᱮᱸ
ᱟᱪᱪᱷᱟ ᱛᱟᱦᱚᱞᱮ ᱚᱱᱟ ᱟᱹᱞᱩ ᱠᱚᱫᱚ ᱵᱚᱱ ᱪᱟᱥ ᱠᱮᱫᱟ ᱟᱹᱞᱩ ᱛᱚ ᱟᱭᱢᱟ ᱨᱚᱠᱚᱢ ᱠᱟᱛᱮᱫ ᱡᱚᱢ ᱜᱟᱱᱚᱜᱼᱟ᱾ ᱛᱟᱦᱚᱞᱮ ᱟᱢᱟᱜ ᱞᱟᱹᱭ ᱞᱮᱠᱟᱛᱮ ᱟᱹᱞᱩ ᱪᱤᱠᱟ ᱠᱟᱛᱮ ᱡᱚᱢ ᱞᱮᱠᱷᱟᱱ ᱱᱟᱯᱟᱭ ᱵᱩᱡᱷᱟᱹᱜᱼᱟ?
ᱟᱹᱞᱩ ᱫᱚ ᱢᱟᱱᱮ ᱩᱱᱤᱭᱟᱜ ᱟᱹᱞᱩ ᱫᱮ ᱱᱚᱝᱠᱟᱱ ᱢᱤᱫᱴᱟᱝ ᱯᱷᱚᱥᱚᱞ ᱠᱟᱱᱟ ᱡᱟᱦᱟᱸ ᱫᱚ, ᱥᱟᱱᱟᱢ ᱩᱛᱩ ᱥᱟᱶ ᱛᱮᱜᱮ ᱥᱚᱲᱚᱢᱚᱜ- ᱟ᱾ ᱚᱱᱟᱛᱮ ᱟᱹᱞᱩ ᱫᱚ ᱥᱟᱱᱟᱢ ᱵᱷᱟᱜᱮ ᱜᱮ ᱵᱩᱡᱷᱟᱹᱜᱼᱟ ᱡᱚᱢ ᱠᱟᱛᱮᱜ ᱫᱚ᱾
ᱡᱮᱢᱚᱱ ᱟᱹᱞᱩ ᱫᱚ ᱵᱷᱟᱹᱡᱤ ᱜᱟᱱᱚᱜᱼᱟ ᱨᱟᱯᱟᱜ ᱜᱟᱱᱚᱜᱼᱟ ᱦᱮᱸ ᱥᱮ ᱵᱟᱝ
ᱟᱨᱦᱚᱸ ᱮᱴᱟᱜ ᱥᱟᱶ ᱢᱮᱥᱟ ᱠᱟᱛᱮᱫ ᱡᱚᱢ ᱜᱟᱱᱚᱜᱼᱟ᱾ ᱡᱮᱢᱚᱱ ᱡᱮᱞ ᱩᱛᱩ ᱥᱟᱶ ᱟᱹᱞᱩᱢ ᱢᱮᱥᱟ ᱞᱮᱠᱷᱟᱱ ᱟᱹᱞᱩ ᱨᱮᱱᱟᱜ ᱥᱟᱫᱷ ᱦᱚᱸ ᱟᱞᱟᱫᱟ ᱜᱮ ᱵᱩᱡᱷᱟᱹᱜᱼᱟ᱾
ᱟᱪᱪᱷᱟ ᱟᱨ ᱟᱹᱞᱩ ᱫᱚ